ᱡᱚᱦᱟᱨ ᱜᱮ ᱜᱚᱝᱠᱮ
ᱫᱤ ᱛᱟᱦᱞᱮ ᱡᱚᱢ ᱵᱟᱰᱟᱼᱼ
ᱦᱮᱸ ᱳᱭ ᱡᱚᱢ ᱵᱟᱲᱟ ᱠᱚᱫᱚ ᱦᱳᱭ ᱱᱟ ᱱᱤᱛᱜᱮ᱾ ᱟᱵᱮᱱ ᱜᱮ ᱪᱮᱫ ᱞᱮᱠᱟ ᱡᱚᱢ ᱵᱟᱲᱟ ᱠᱚ ᱦᱩᱭᱱᱟ ᱥᱮ ᱵᱟᱝ?
ᱦᱮᱸ ᱟᱹᱞᱤᱧ ᱦᱚᱸ ᱡᱚᱢ ᱵᱟᱲᱟ ᱠᱮᱫᱟᱞᱤᱧ᱾
ᱟᱨ ᱛᱚᱵᱮ ᱪᱮᱫ ᱞᱮᱠᱟ ᱚᱲᱟᱜ ᱠᱚ ᱨᱮ ᱥᱮ ᱱᱟᱯᱟᱭ ᱵᱟᱲᱟ ᱜᱮ?
ᱦᱮᱸ ᱜᱚᱝᱠᱮ ᱥᱟᱱᱟᱢ ᱜᱮ ᱱᱟᱯᱟᱭ ᱜᱮᱭᱟᱞᱮ ᱤᱭᱟᱹ ᱛᱟᱦᱞᱮ ᱟᱯᱮᱜᱮ ᱚᱠᱟ ᱞᱮᱠᱟ?
ᱟᱞᱮ ᱦᱚᱸ ᱥᱟᱹᱭ ᱱᱤᱭᱟᱹ ᱫᱤᱱ ᱫᱚ ᱱᱟᱯᱟᱭ ᱜᱮᱼᱼ
ᱚ ᱟᱪᱪᱷᱟ ᱜᱚᱝᱠᱮ ᱛᱟᱦᱞᱮ ᱨᱮ-ᱨᱮᱭᱟᱲ ᱵᱟᱨᱟᱜᱼᱼ ᱪᱟᱥᱵᱟᱥ ᱫᱚ ᱦᱩᱭ ᱠᱟᱱ ᱜᱮᱭᱟ ᱜᱚᱝᱠᱮ ᱱᱚᱜᱼᱱᱟ ᱡᱮᱢᱚᱱ ᱱᱤᱛᱚᱜ ᱫᱚ ᱦᱩᱲᱩ ᱠᱚᱵᱚᱱ ᱪᱟᱥ ᱟᱛᱚ ᱡᱚᱱᱰᱨᱟ ᱠᱚ᱾
ᱦᱳᱭ ᱦᱳᱲᱳ ᱠᱚ ᱡᱚᱱᱰᱨᱟ ᱠᱚᱼᱼ
ᱛᱟᱦᱚᱞᱮ ᱦᱚᱭ ᱡᱚᱱᱰᱨᱟ ᱫᱚ ᱜᱚᱢᱠᱮᱼᱼ
ᱦᱳᱭ
ᱦᱩ ᱢᱳᱴᱟᱢᱩᱴᱤ ᱢᱚᱬᱮ ᱛᱩᱨᱩᱭ ᱫᱤᱱ ᱞᱟᱦᱟ ᱟᱨᱚ ᱮᱨ ᱵᱟᱲᱟ ᱦᱩᱭ ᱞᱮᱱᱟ ᱩᱱ ᱫᱚ ᱵᱟᱝ ᱫᱟᱨᱮᱭ ᱠᱟᱱ ᱛᱟᱦᱮᱱᱟ ᱫᱚᱥᱨᱟ ᱛᱷᱟᱨᱮ ᱟᱨᱚᱼᱼ ᱮᱨ ᱵᱟᱲᱟ ᱦᱩᱭ ᱠᱟᱱᱟ᱾ ᱟᱨ ᱟᱨ ᱦᱮᱸ ᱞᱟᱹᱭ ᱵᱮᱱ?
ᱮᱸ ᱚᱭᱮᱫᱟ ᱫᱟᱜ ᱮ ᱫᱟᱜ ᱠᱚ'
ᱮᱸ ᱫᱟᱜ ᱠᱚᱫᱚ ᱜᱚᱢᱠᱮ ᱫᱚᱢᱮ ᱰᱷᱮᱨ ᱫᱚ ᱵᱟᱭ ᱫᱟᱜ ᱠᱟᱫᱟ ᱱᱤᱝᱠᱟᱹ ᱮ ᱚᱱᱠᱟ ᱦᱟᱞᱠᱟ ᱦᱟᱞᱠᱟ ᱜᱮ ᱫᱟᱜ ᱵᱟᱲᱟ ᱞᱮᱫᱟᱭ
ᱟᱪᱪᱷᱟ ᱟᱪᱪᱷᱟ
ᱚᱱᱠᱟ ᱡᱤᱯᱤᱨ ᱡᱤᱯᱤᱨ ᱫᱟᱜ ᱵᱟᱲᱟ ᱞᱮᱫᱟᱭ
ᱚᱻ
ᱟᱫᱚ ᱜᱚᱝᱠᱮ ᱚᱱᱟ ᱫᱟᱜ ᱨᱮᱫᱚ ᱫᱚᱢᱮ ᱱᱟᱯᱟᱭ ᱫᱚ ᱱᱟᱜ ᱡᱚᱸᱱᱰᱨᱟ ᱫᱚ ᱵᱟᱝ ᱦᱩᱭ ᱠᱟᱱᱟ ᱫᱤᱠᱤᱱᱟᱜ ᱟᱫᱚ ᱪᱤᱠᱟᱹᱜᱼᱼ ᱚᱱᱟ ᱢᱟ ᱱᱟᱦᱟᱜ ᱧᱮᱞ ᱜᱮ ᱱᱟᱜ ᱦᱩᱭᱩᱜ ᱠᱟᱱᱟ᱾
ᱢᱟᱱᱮ ᱫᱟᱜ ᱞᱮᱼᱼ ᱵᱟᱠᱷᱟᱡ ᱫᱚ ᱚᱱᱟ ᱦᱚᱸ ᱜᱟᱨᱟᱜ ᱛᱟᱦᱮᱱᱟ ᱛᱚ ᱡᱟᱹᱥᱛᱤ ᱦᱚᱸ ᱫᱟᱜ ᱧᱟᱢ ᱞᱮᱠᱷᱟᱡ ᱚᱱᱟ ᱨᱚᱦᱚᱭ ᱮᱨ ᱠᱟᱛᱮ ᱦᱚᱸᱼᱼ
ᱦᱳᱭ ᱚᱱᱟ ᱜᱟᱨ ᱟᱜ ᱱᱤᱡᱼᱼ ᱦᱳᱭ ᱟᱨ ᱱᱚᱜᱼᱚ ᱱᱚᱣᱟ ᱦᱩᱲᱩ ᱠᱚ ᱱᱤᱛᱳ ᱮᱨ ᱵᱟᱲᱟ ᱦᱩᱭ ᱠᱟᱱᱟ᱾
ᱦᱳᱭ ᱦᱳᱭ ᱛᱤᱱᱟᱹᱜ ᱚᱱᱟᱼᱼ
ᱮᱨ ᱵᱟᱲᱟ ᱠᱟᱛᱮᱫ ᱚᱱᱟ ᱫᱚ ᱜᱚᱢᱠᱮ ᱢᱚᱴᱟᱢᱩᱴᱤ ᱪᱮᱦᱨᱟ ᱥᱟᱟᱹᱦᱤᱡ ᱜᱮ ᱱᱟᱜ ᱫᱟᱨᱮ ᱪᱮᱨᱟ ᱥᱟᱦᱤᱡ ᱜᱮ ᱱᱟᱜ ᱫᱟᱨᱮ ᱵᱟᱲᱟᱣ ᱟᱠᱟᱱᱟ ᱟᱫᱚ ᱫᱤᱠᱤᱱᱟᱜ ᱪᱮᱫ ᱮ ᱠᱟᱱᱟ ᱱᱤᱭᱟᱹ ᱡᱩᱫᱤ ᱤᱱᱠᱟᱹᱜ ᱜᱮ ᱡᱩᱫᱤ ᱥᱤᱛᱩᱝ ᱟᱭ᱾ ᱛᱟᱦᱚᱞᱮ ᱢᱟᱛᱚ ᱚᱱᱟ ᱢᱟ ᱮᱸᱜᱩᱡᱩᱜ-ᱟ ᱱᱟᱜ ᱫᱟᱨᱮ ᱠᱚᱼᱼ
ᱦᱳᱭ ᱥᱤᱸᱛᱩᱝ ᱠᱷᱟᱡ ᱢᱟ ᱟᱹᱰᱤ ᱢᱩᱥᱠᱤᱞ ᱟᱫᱚᱼᱼ
ᱦᱳᱭ ᱟᱨ ᱡᱩᱫᱤ ᱱᱟᱦᱟᱜᱼᱼ ᱫᱟᱜ ᱵᱟᱲᱟᱣᱟᱜᱼᱟᱭ ᱛᱟᱦᱚᱞᱮ ᱱᱟᱜ ᱱᱟᱯᱟᱭ ᱜᱮ ᱱᱟᱜ ᱦᱩᱭᱩᱜᱼᱟ ᱟᱨ ᱛᱟᱯᱚᱨᱮᱼᱼ ᱮ ᱱᱤᱭᱟᱹ ᱟᱵᱚᱣᱟᱜ ᱦᱩᱲᱩ ᱪᱟᱥ ᱢᱟᱛᱚ ᱮᱸ ᱱᱤᱭᱟᱹ ᱟᱵᱚᱣᱟᱜ ᱫᱟᱜ ᱪᱮᱛᱟᱱ ᱨᱮᱜᱮ ᱛᱚ ᱱᱟᱜ ᱱᱤᱨᱵᱷᱚᱨ ᱤᱭᱟᱹ ᱢᱟᱱᱮ ᱵᱷᱚᱨᱥᱟ ᱛᱟᱵᱚᱱ ᱫᱚᱼᱼ
ᱵᱚᱨᱥᱟ ᱪᱮᱛᱟᱱ ᱨᱮᱜᱮ ᱢᱮᱱᱟᱜᱼᱟ ᱡᱟᱦᱟᱸ ᱵᱚᱨᱥᱟ ᱵᱟᱠᱷᱟᱡ ᱫᱚᱼᱼ ᱱᱤᱭᱟᱹ ᱜᱟᱹᱰᱭᱟᱹ ᱠᱚᱨᱮ ᱦᱚᱸ ᱥᱮᱨᱚᱠᱚᱢ ᱫᱚ ᱵᱟ ᱫᱟᱜ ᱵᱟᱝ ᱛᱟᱦᱮᱱ ᱠᱟᱱᱟ ᱱᱮᱛᱟᱨ ᱦᱚᱸ ᱚᱱᱟ ᱠᱚᱨᱮᱼᱼ ᱠᱤ ᱚᱱᱟ ᱥᱚᱢᱵᱷᱚᱵᱽ ᱵᱟᱹᱱᱩᱜᱼᱟ ᱠᱤ ᱚᱱᱟᱛᱮ ᱤᱭᱟᱹ ᱦᱩᱭᱩᱜᱼᱟ᱾
ᱦᱳᱭ ᱥᱚᱢᱵᱷᱚᱵᱽ ᱵᱟᱹᱱᱩᱜ ᱟᱹᱱᱤᱡ ᱟᱫᱚ ᱚᱱᱟ ᱫᱚ ᱟᱫᱚ ᱚᱱᱟ ᱛᱮᱠᱮ ᱵᱚᱞᱮ ᱮᱸᱻ ᱮᱨ ᱵᱟᱲᱟ ᱦᱩᱭ ᱠᱟᱱᱟ ᱱᱟᱜ ᱟᱫᱚ ᱪᱮᱫ ᱠᱟᱱᱟᱜ ᱫᱟᱜᱟᱭ ᱫᱟᱜ ᱞᱮᱠᱷᱟᱱ ᱫᱚ ᱱᱟᱜ ᱱᱟᱯᱟᱭ ᱜᱮ ᱱᱟᱜ ᱨᱚᱦᱚᱭ ᱵᱟᱲᱟ ᱦᱩᱭᱩᱜᱼᱟ ᱟᱨ ᱵᱟᱠᱷᱟᱱ ᱫᱚ ᱱᱟᱜ ᱮᱸ ᱧᱮᱞ ᱦᱩᱭᱩᱜᱼᱟ ᱟᱨᱚ ᱮᱴᱟᱜ ᱠᱤᱪᱷᱩ ᱡᱟᱦᱱᱟᱜ ᱵᱮᱵᱚᱥᱛᱟ
ᱟᱪᱪᱷᱟ ᱟᱪᱪᱷᱟ ᱦᱳᱭ ᱟᱨ ᱛᱚᱵᱮ ᱚᱱᱛᱮ ᱫᱚ ᱤᱭᱟᱹ ᱤᱭᱟᱹ ᱠᱚᱫᱚ ᱦᱟᱹᱠᱩ ᱠᱚᱫᱚ ᱢᱮᱱᱟᱜ ᱠᱚᱣᱟ ᱥᱮ ᱵᱟ ᱚᱱᱛᱮ ᱫᱚ ᱪᱮᱫ ᱞᱮᱠᱟ ᱠᱟᱯᱮ ᱟᱹᱥᱩᱞᱠᱚ ᱦᱩᱭᱩᱜ ᱠᱟᱱᱟ ᱥᱮ ᱵᱟᱝ ᱡᱮ ᱞᱟᱹᱴᱩ
ᱦᱟᱹᱠᱩ ᱠᱚᱫᱚ ᱱᱟᱜ ᱟᱹᱠᱷᱨᱤᱧ ᱞᱮᱠᱟ ᱫᱚ ᱱᱟᱜ ᱵᱟᱞᱮ ᱟᱹᱥᱩᱞ ᱠᱚᱣᱟ ᱟᱞᱮ ᱫᱚ ᱡᱚᱢ ᱞᱟᱹᱜᱤᱫ ᱜᱮ
ᱡᱚᱢ ᱞᱟᱹᱜᱤᱫ ᱜᱮ ᱢᱟᱱᱮ ᱵᱟᱱ ᱠᱚᱫᱚ ᱵᱟᱱ ᱠᱚᱫᱚ ᱥᱮ ᱤᱭᱟᱹ ᱠᱚ ᱵᱟᱹᱱᱩᱜᱼᱟ ᱠᱤ ᱠᱟ ᱟᱹᱥᱩᱞ ᱞᱟᱹᱜᱤᱫ ᱥᱮ ᱤᱭᱟᱹ ᱵᱤᱡᱽᱱᱮᱥ ᱟᱜ ᱟᱹᱠᱷᱨᱤᱧ ᱞᱟᱹᱜᱤᱫ
ᱵᱟᱝᱟ ᱜᱚᱝᱠᱮ ᱚᱝᱠᱟ ᱟᱹᱠᱷᱨᱤᱧ ᱞᱮᱠᱟ ᱫᱚ ᱵᱟᱝ ᱱᱟᱜ ᱟᱞᱮ ᱫᱚ ᱟᱹᱛᱩ ᱨᱮᱱᱟᱜ ᱵᱟᱸᱫᱽ ᱜᱮ
ᱟᱪᱷᱟ ᱟᱪᱷᱟ ᱟᱪᱷᱟ
ᱟᱸᱻ ᱢᱚᱴᱟᱢ ᱥᱟᱸᱜᱮ ᱜᱮᱱᱟᱜ ᱦᱟᱹᱠᱩᱞᱮ ᱟᱲᱟᱜ ᱟᱠᱟᱫ ᱠᱚᱣᱟ
ᱟᱪᱪᱷᱟ ᱟᱪᱪᱷᱟ ᱢᱟᱱᱮ ᱢᱤᱞᱟᱹᱣ ᱛᱮ ᱥᱮ ᱥᱮᱫ ᱢᱤᱞᱟᱹᱣ ᱛᱮ
ᱦᱳᱭ ᱢᱤᱞᱟᱹᱛᱮ ᱟᱫᱚ ᱱᱟᱜ ᱚᱱᱠᱟ ᱜᱮ ᱢᱟᱱᱮ ᱵᱚᱞᱮ ᱥᱟᱱᱟᱢ ᱦᱚᱲ ᱛᱮᱜᱮ ᱚᱱᱟ ᱡᱟᱞᱟᱢ ᱠᱚᱞᱮ ᱠᱤᱨᱤᱸᱧ ᱵᱟᱲᱟᱣ ᱠᱟᱫᱟ ᱜᱚᱴᱟ ᱟᱛᱩ ᱛᱮᱜᱮ ᱟᱫᱚ ᱚᱱᱟ ᱟᱹᱛᱩ ᱛᱮᱜᱮ ᱱᱟᱜ ᱚᱱᱟ ᱡᱚᱛᱚ ᱢᱟᱱᱮ ᱡᱚᱛᱚ ᱚᱲᱟᱜ ᱠᱷᱚᱱ ᱜᱮ ᱱᱟᱜ ᱢᱤᱫ ᱦᱚᱲ ᱠᱟᱛᱮᱫ ᱠᱚ ᱩᱰᱩᱠᱚᱜᱼᱟ ᱟᱨ ᱚᱱᱟᱜᱮ ᱚᱨ ᱟᱞᱮ ᱚᱱᱟ ᱵᱟᱸᱫᱽᱨᱮ ᱟᱨᱞᱮ ᱥᱟᱵ ᱠᱚᱣᱟ ᱟᱨ ᱩᱱᱠᱩᱜᱮ ᱵᱷᱟᱜᱽ ᱵᱟᱴᱟ ᱞᱮ ᱡᱚᱢ ᱠᱚᱣᱟ
ᱟᱪᱪᱷᱟ ᱟᱪᱪᱷᱟ ᱦᱟᱹᱴᱤᱧ ᱠᱟᱛᱮᱫ ᱢᱟᱱᱮ ᱩᱝᱠᱩ ᱜᱤ
ᱦᱳᱭ ᱟᱫᱚ ᱱᱟᱜ ᱢᱤᱫ ᱥᱟᱶ ᱛᱮᱫᱚ ᱱᱟᱜ ᱵᱟᱞᱮ ᱡᱚᱢ ᱪᱟᱵᱟ ᱠᱟᱠᱚᱣᱟ ᱩᱱᱠᱩ ᱦᱚᱸ ᱠᱟᱹᱴᱤᱡ ᱠᱟᱹᱴᱤᱡ ᱞᱮ ᱡᱚᱢ ᱠᱚᱣᱟ
ᱦᱮᱸ ᱟᱹᱰᱤ ᱰᱷᱮᱨ ᱠᱚ ᱦᱩᱭᱩᱜ ᱟ ᱛᱚ ᱢᱤᱫ ᱫᱷᱟᱨ ᱨᱮ ᱟᱫᱚ ᱛᱤᱱᱟᱹᱜ, ᱥᱚᱢᱵᱷᱚᱵᱽ ᱵᱚᱱᱩᱜᱼᱟ ᱢᱤᱫ ᱫᱷᱟᱨᱮ ᱤᱱᱟᱹᱜ ᱡᱚᱢ ᱫᱚ ᱦᱩᱭ ᱞᱮᱱᱠᱷᱟᱱᱡ ᱵᱮᱥᱤ ᱠᱤᱪᱷᱩ ᱦᱳᱭ ᱦᱮᱸ
ᱛᱟᱦᱚᱞᱮ ᱚᱱᱟ ᱱᱟᱹᱭ ᱱᱟᱞᱟ, ᱜᱟᱰᱟ ᱠᱚ ᱢᱮᱱᱟᱜᱼᱟ, ᱰᱚᱵᱷᱟᱜ ᱠᱚ ᱢᱮᱱᱟᱜᱼᱟ ᱛᱟᱨᱯᱚᱨᱮ ᱱᱮᱛᱟᱨ ᱦᱮᱸ ᱚᱱᱟ ᱪᱟᱹᱛ ᱵᱟᱹᱭᱥᱟᱹᱠᱷ ᱫᱤᱱ ᱫᱚ ᱚᱱᱟ ᱜᱟᱰᱟ ᱠᱚᱨᱮ ᱞᱮ ᱥᱟᱵ ᱠᱚᱣᱟ
ᱟᱪᱪᱷᱟ
ᱜᱟᱰᱟ ᱠᱚᱨᱮᱱ ᱦᱟᱹᱠᱩ ᱢᱟᱛᱚ ᱜᱚᱝᱠᱮ ᱟᱹᱰᱤ ᱰᱷᱮᱨ ᱠᱚ ᱥᱤᱵᱤᱞᱟ ᱥᱮ
ᱟᱹᱰᱤ ᱰᱷᱮᱨ ᱚᱱᱛᱮ ᱜᱟᱰᱟ ᱠᱚᱨᱮᱱ ᱫᱚ ᱮᱱᱛᱮ
ᱦᱳᱭ ᱵᱟᱲᱥᱤ ᱠᱚᱛᱮ ᱟᱨᱚ ᱱᱚᱜ ᱱᱟ ᱡᱟᱞᱟᱢ ᱠᱚᱛᱮ, ᱢᱚᱥᱟᱨᱤ ᱠᱚᱛᱮ ᱱᱚᱜ-ᱱᱟ ᱠᱚᱛᱮ ᱞᱮ ᱥᱟᱵ ᱠᱚᱣᱟ ᱦᱳᱭ ᱥᱟᱵ ᱠᱟᱛᱮ ᱡᱮᱢᱚᱱ ᱜᱚᱝᱠᱮ ᱚᱝᱠᱟ ᱦᱟᱹᱠᱩ ᱢᱮᱱ ᱞᱮᱠᱷᱟᱱ ᱫᱚ ᱱᱩᱠᱩ ᱨᱳᱭ ᱫᱚ ᱟᱹᱰᱤ ᱪᱮᱦᱨᱟ ᱠᱚ ᱥᱤᱵᱤᱞᱟ ᱥᱮ
ᱦᱳᱭ
ᱜᱟᱰᱟ ᱜᱚᱝᱠᱮ ᱨᱩᱭ ᱱᱩᱠᱩ ᱟᱨ ᱛᱟᱨᱯᱚᱨᱮ ᱢᱮᱱᱟᱜ ᱠᱚᱣᱟ ᱱᱩᱠᱩ ᱤᱪᱟᱹᱜ ᱠᱚ
ᱦᱳᱭ ᱤᱪᱟᱹᱜ ᱠᱚ ᱟᱹᱰᱤ ᱵᱮᱥ ᱟᱹᱰᱤ ᱵᱮᱥ ᱠᱚ ᱥᱤᱵᱞᱟ ᱩᱝᱠᱩ ᱤᱪᱟᱹᱜ ᱢᱟ ᱟᱹᱰᱤ ᱵᱮᱥ ᱦᱮᱸ
ᱠᱟᱴᱠᱚᱢ ᱠᱚ ᱠᱟᱛᱞᱟ ᱠᱚ
ᱦᱳᱭ
ᱱᱩᱝᱠᱩ ᱠᱚ ᱥᱟᱵ ᱠᱚᱣᱟᱞᱮ ᱟᱨ ᱚᱱᱟ ᱱᱮᱛᱟᱨ ᱡᱮᱢᱚᱱ ᱫᱟᱜ ᱫᱤᱱ ᱛᱚ ᱱᱮᱛᱟᱨ ᱫᱚᱱᱟᱜ ᱟᱫᱚ ᱥᱟᱵ ᱫᱚᱱᱟᱜ ᱫᱟᱜ ᱰᱷᱮᱨ ᱞᱮᱱᱠᱷᱟᱱ ᱫᱚ ᱥᱟᱵ ᱫᱚ ᱵᱟᱝ ᱜᱟᱱᱚᱜᱼᱟᱥᱮ ᱥᱮ ᱟᱫᱚ ᱵᱟᱹᱲᱥᱤ ᱛᱮ ᱩᱱᱫᱚ
ᱦᱮᱸ ᱵᱟᱝ ᱜᱟᱱᱚᱜᱼᱟ ᱤᱭᱟᱹ ᱟᱨ ᱤᱭᱟᱹ ᱠᱚᱫᱚ ᱯᱮ ᱢᱮᱱᱟᱜ ᱠᱚᱣᱟ ᱥᱮ ᱵᱟ ᱤᱭᱟᱹ ᱠᱚᱫᱚ, ᱢᱤᱦᱩ, ᱰᱟᱝᱨᱟ ᱠᱚᱫᱚ ᱢᱮᱨᱚᱢ ᱠᱚ ᱥᱩᱠᱨᱤ ᱠᱩ ᱥᱮ ᱡᱟᱦᱟᱱᱤᱡ ᱠᱚ ᱟᱨ ᱵᱟᱯᱮ ᱮᱴᱟᱜ ᱩᱠᱩ ᱚᱲᱟᱜ ᱠᱚᱨᱮ
ᱦᱮᱸ ᱜᱚᱝᱠᱮ ᱟᱞᱮ ᱥᱮᱫ ᱫᱚ ᱟᱹᱰᱤ ᱥᱟᱸᱜᱮ ᱜᱮᱭᱟ ᱠᱚ ᱢᱤᱦᱩ, ᱰᱟᱝᱨᱟ, ᱢᱮᱨᱚᱢ ᱠᱚᱫᱚ ᱚᱲᱟᱜ ᱚᱲᱟᱜ ᱦᱮᱸ ᱚᱲᱟᱜ ᱚᱲᱟᱜ ᱢᱟᱱᱮ ᱮᱭᱟᱭ ᱮᱭᱟᱭ ᱜᱚᱴᱟᱝ ᱠᱟᱛᱮᱫ ᱢᱮᱱᱟᱜᱼᱼ
ᱟᱪᱪᱷᱟ ᱟᱪᱪᱷᱟ ᱟᱨ ᱜᱮ ᱟᱨ ᱤᱭᱟᱹ ᱢᱮᱨᱚᱢ ᱠᱚᱫᱚ ᱥᱮ ᱵᱷᱤᱰᱤ ᱠᱚᱫᱚ᱾
ᱦᱳᱭ ᱵᱷᱤᱰᱤ ᱫᱚ ᱵᱷᱤᱰᱤ ᱫᱚ ᱜᱚᱢᱠᱮ ᱢᱮᱱᱟᱜ ᱫᱚ ᱢᱮᱱᱟᱜ ᱠᱚᱣᱟ ᱟᱫᱚ ᱟᱞᱮ ᱨᱮᱱ ᱫᱚ ᱱᱟᱜ ᱵᱟᱹᱱᱩᱜ ᱠᱚᱣᱟ᱾ ᱟᱨ ᱱᱩᱠᱩ ᱢᱮᱨᱚᱢ ᱠᱚ ᱵᱚᱪᱚᱝ ᱢᱮᱱᱟᱜ ᱠᱚᱣᱟ᱾ ᱥᱤᱢ ᱥᱩᱠᱨᱤ ᱠᱚᱦᱚᱸ ᱵᱚᱱᱼᱼ ᱦᱮᱸ ᱜᱚᱝᱠᱮ ᱥᱤᱢ ᱥᱩᱠᱨᱤ ᱦᱚᱸ ᱟᱹᱰᱤ ᱰᱷᱮᱨ ᱜᱮᱭᱟ ᱠᱚ ᱟᱫᱚᱼᱼ ᱟᱫᱚ ᱵᱚᱞᱮ ᱥᱤᱢ ᱢᱟᱛᱚ ᱚᱱᱮ ᱨᱳᱜᱽ ᱦᱮᱡ ᱠᱟᱛᱮ ᱡᱚᱛᱚ ᱠᱚ ᱜᱚᱡ ᱪᱟᱵᱟᱭᱮᱱ᱾
ᱦᱮᱸ ᱨᱳᱜᱽ ᱠᱚ ᱦᱤᱡᱩᱜ ᱠᱟᱱ ᱠᱷᱟᱡ ᱜᱮ ᱢᱩᱥᱠᱤᱞ ᱨᱮᱱᱟᱜ ᱟᱹᱥᱩᱞ ᱠᱟᱛᱮᱫ ᱦᱚᱸ ᱢᱟᱱᱮ ᱨᱳᱜᱽ ᱦᱮᱡ ᱞᱮᱱᱠᱷᱟᱱᱼᱼ ᱛᱚ ᱠᱚ ᱥᱟᱯᱷᱟ ᱤᱫᱤᱜ ᱠᱟᱱᱟ ᱢᱤᱫ ᱫᱷᱟᱣ, ᱢᱩᱥᱠᱤᱞ ᱜᱟᱱ ᱜᱷᱟᱹᱲᱤ, ᱦᱮᱸ ᱟᱭ ᱤᱭᱟᱹ ᱠᱚᱫᱚ ᱤᱱᱟᱹᱜᱼᱼ
ᱥᱩᱠᱨᱤ ᱠᱚᱫᱚ ᱜᱚᱝᱠᱮ ᱟᱹᱰᱤ ᱰᱷᱮᱨ ᱜᱮᱭᱟᱼᱼ
ᱰᱮᱨ ᱜᱮᱭᱟ ᱠᱚ, ᱱᱚᱛᱮ ᱫᱚ ᱥᱩᱠᱨᱤ ᱠᱚᱫᱚ ᱵᱟᱹᱱᱩᱜ ᱠᱚᱣᱟ ᱥᱮᱨᱚᱠᱚᱢ ᱫᱚ᱾
ᱚ ᱟᱪᱪᱷᱟ᱾
ᱵᱟᱨᱦᱮ ᱠᱷᱚᱡ ᱠᱚ ᱦᱤᱡᱩᱜ ᱛᱟᱦᱮᱸᱱᱟ ᱟᱹᱜᱩ ᱠᱚ ᱛᱟᱦᱮᱸᱱᱟ ᱠᱚ ᱟᱫᱚ᱾ ᱤᱱᱟᱹᱜ ᱵᱟᱹᱱᱩᱜᱼᱟ ᱟᱫᱚ ᱢᱟᱱᱮ ᱛᱟᱦᱮᱸ ᱠᱟᱱᱟ ᱠᱚ ᱞᱟᱦᱟ ᱚᱱᱟ ᱨᱳᱜᱽ ᱠᱚ ᱦᱤᱡᱩᱜ ᱠᱟᱱ ᱛᱚ ᱟᱫᱚ ᱚᱱᱟ ᱠᱷᱟᱹᱛᱤᱨ ᱛᱮ ᱟᱫᱚ, ᱢᱩᱥᱠᱤᱞ ᱩᱠᱤᱞ ᱜᱮ ᱛᱷᱚᱲᱟ ᱨᱳᱜ ᱠᱚ ᱦᱮᱡ ᱞᱮᱱᱠᱷᱟᱱ ᱜᱚᱡ ᱥᱟᱯᱟ ᱤᱫᱤᱜ ᱠᱟᱱᱟ ᱮᱫᱚᱢ ᱢᱤᱫᱴᱮᱡ ᱟᱹᱛᱩ ᱨᱮᱱ ᱮᱫᱚᱢ ᱚᱱᱠᱟ ᱦᱤᱡᱩᱜᱼᱟ᱾ ᱠᱷ ᱚᱲᱟᱜ -ᱚᱲᱟᱜ ᱨᱮᱠᱚ ᱫᱚᱦᱚᱭ ᱠᱚ ᱛᱟᱱᱟ ᱢᱟᱱᱮ ᱯᱨᱚᱛᱛᱮᱠ ᱚᱲᱟᱜ ᱨᱮ ᱢᱤᱫᱴᱮᱡ ᱠᱟ ᱠᱟᱛᱮᱢ ᱧᱟᱢ ᱠᱚ ᱠᱮᱭᱟ ᱥᱩᱠᱨᱤ ᱫᱚ᱾
ᱦᱳᱭ᱾
ᱦᱮᱸ ᱟᱫᱚ ᱚᱱᱟ ᱨᱳᱜᱽ ᱦᱤᱡᱩᱜ ᱠᱷᱟᱜ ᱜᱮ ᱟᱫᱚ ᱥᱟᱯᱷᱟᱭ ᱛᱮ ᱦᱚᱭ ᱢᱮᱱᱟᱜ ᱠᱚᱜᱮᱭᱟ ᱫᱚ ᱡᱚᱛᱚ ᱚᱲᱟᱜ ᱨᱮᱫᱚ ᱵᱟᱹᱱᱩᱜ ᱠᱚᱣᱟ ᱦᱟᱸᱰᱮ ᱱᱟᱰᱮ᱾
ᱚᱻ ᱟᱪᱪᱷᱟ ᱟᱪᱪᱷᱟ᱾
ᱦᱮᱸ ᱵᱟᱠᱷᱟᱡ ᱫᱚᱠᱩ ᱩᱱᱩᱠᱩᱦᱚᱸ ᱠᱚ ᱛᱟᱦᱮᱸ ᱠᱟᱱᱟ ᱥᱟᱸᱜᱮ ᱜᱮ ᱞᱟᱦᱟᱼᱼ ᱞ ᱫᱚ ᱠᱚ ᱚᱱᱟᱛᱮ ᱨᱟᱱ ᱠᱚᱦᱚᱸ
ᱵᱟᱝ ᱧᱟᱢᱚᱜᱼᱟ ᱥᱤᱭᱟᱹ ᱠᱚ ᱦᱮᱸ
ᱦᱮᱸ ᱜᱚᱼᱼ
ᱢᱮᱱ ᱵᱮᱱᱼᱼ
ᱜᱚᱝᱠᱮ ᱢᱮᱱᱫᱟ ᱞᱤᱧ ᱟᱯᱮ ᱥᱮᱫ ᱫᱚ ᱚᱱᱟ ᱢᱟᱫ ᱫᱟᱨᱮ ᱠᱚᱫᱚ ᱢᱮᱱᱟᱜ ᱟᱥᱮ ᱵᱟᱝᱼᱟ?
ᱢᱟᱫᱽ ᱫᱟᱨᱮ ᱠᱚᱫᱚ ᱢᱟᱱᱮ ᱢᱮᱱᱟᱜ ᱜᱮᱭᱟ ᱢᱟᱱᱮ ᱤᱱᱟᱹᱜ ᱥᱟᱸᱜᱮ ᱫᱚ ᱵᱟᱹᱱᱩᱜᱼᱟ᱾ ᱚᱱᱮ ᱵᱳᱨᱳ ᱢᱮᱱᱟᱜ ᱜᱮᱭᱟ ᱵᱳᱨᱳ ᱥᱟᱺᱟᱹᱜᱤᱧ ᱨᱮ ᱢᱮᱱᱟᱜ ᱵᱳᱨᱳ ᱨᱮ ᱢᱮᱱᱟᱜᱼᱟ ᱢᱟᱜ ᱠᱚᱫᱚ, ᱵᱳᱨᱳ ᱦᱚᱸ ᱢᱮᱱᱟᱜ ᱜᱮᱭᱟ ᱟᱫᱚ ᱱᱚᱱᱚᱛᱮ ᱫᱚ ᱵᱤᱨ ᱢᱮᱱᱟᱜ ᱜᱮᱭᱟ ᱢᱮᱱᱟᱜ ᱫᱚ ᱟᱫᱚ ᱵᱤᱨ ᱨᱮᱫᱚ ᱚᱱᱮ ᱮᱴᱟᱜ ᱮᱴᱟᱜ ᱫᱟᱨᱮ ᱠᱚ ᱢᱮᱱᱟᱜᱼᱟ᱾
ᱦᱳᱭ ᱦᱳᱭ᱾
ᱢᱮᱱᱟᱜ ᱜᱮᱭᱟ ᱢᱟᱜᱽ ᱠᱚᱦᱚᱸ᱾
ᱚᱻ ᱟᱫᱚ ᱜᱚᱢᱠᱮ ᱚᱱᱟ ᱢᱟᱫᱽ ᱢᱟᱜᱽ ᱫᱟᱨᱮ ᱠᱚᱫᱚ ᱟᱯᱮ ᱫᱚ ᱚᱠᱟ ᱚᱠᱟ ᱠᱟᱹᱢᱤ ᱨᱮᱯᱮ ᱞᱟᱜᱟᱣ ᱵᱟᱲᱟᱭ ᱛᱮ?
ᱚᱱᱟ ᱢᱟᱜᱽ ᱠᱚᱫᱚ ᱚᱱᱮᱞᱮ ᱵᱟᱱᱟ ᱤᱭᱟᱹᱛᱮ ᱤᱭᱟᱹᱠᱩ ᱯᱟᱨᱠᱚᱢ ᱠᱚ ᱵᱮᱱᱟᱜᱼᱟ ᱚᱱᱟ ᱠᱩᱴᱷᱟᱹ
ᱦᱳᱭ
ᱯᱷᱤᱨ ᱚᱱᱟ ᱤᱭᱟᱹ ᱚᱱᱟ ᱤᱭᱟᱹ ᱤᱭᱟᱹ ᱠᱚᱠᱚ ᱵᱟᱱᱩᱜᱱᱟ ᱦᱟᱴᱟᱜ ᱠᱚ
ᱚ ᱦᱟᱴᱟᱜ ᱠᱚ,
ᱦᱳᱭ ᱚᱱᱟ ᱨᱮᱦᱚᱸ ᱵᱮᱵᱚᱦᱟᱨᱟ ᱟᱨ ᱚᱱᱟ ᱚᱱᱟ ᱪᱮᱫ ᱠᱚ ᱢᱮᱛᱟᱜᱼᱟᱼᱼ ᱟᱸᱦᱟᱸᱜ ᱦᱟᱹᱠᱩ ᱥᱟᱵ ᱵᱟᱞᱟ ᱚᱱᱟ ᱤᱭᱟᱹ ᱥᱤᱭᱟᱹᱲᱟ ᱥᱮ ᱪᱮᱫ ᱠᱚ ᱢᱮᱛᱟᱜ ᱠᱟᱱᱟ ᱚᱱᱟ
ᱳᱜ ᱦᱳᱭ ᱜᱚᱢᱠᱮ
ᱦᱳᱭ ᱚᱱᱟ ᱥᱤᱭᱟᱹᱲᱟ ᱠᱚ ᱵᱮᱱᱟᱜ ᱨᱮ ᱯᱷᱤᱨ ᱚᱱᱟ ᱡᱟᱭᱥᱮ ᱟᱨ ᱵᱟᱲᱜᱮ ᱠᱚ ᱛᱟᱦᱮᱱᱟ ᱚᱱᱟ ᱠᱚ ᱮᱴᱮᱜᱽ ᱨᱮ
ᱦᱳᱭ ᱦᱳᱭ
ᱜᱷᱮᱨᱟ ᱨᱮ ᱟᱹᱰᱤ ᱵᱮᱥ ᱚᱱᱟ ᱟᱹᱰᱤ ᱟᱹᱰᱤ ᱵᱮᱥ ᱚᱱᱟ ᱠᱟᱹᱢᱤᱨᱮ ᱞᱟᱜᱟᱜᱼᱟ ᱯᱷᱤᱨ ᱚᱱᱟ ᱚᱱᱟᱛᱮ ᱥᱮᱞᱯᱷᱤᱝ ᱠᱚᱦᱚᱸ ᱢᱟᱱᱮ ᱥᱮᱞᱯᱷᱤᱝ ᱚᱱᱟ ᱛᱟᱞᱮ ᱤᱭᱟᱹ ᱛᱟᱞᱮ ᱢᱮᱜᱽᱴᱟᱝ ᱢᱟᱜᱽ ᱨᱮᱱᱟᱜ ᱟᱹᱰᱤ ᱵᱷᱟᱹᱜᱮ ᱟᱹᱰᱤ ᱵᱷᱟᱹᱜᱮ
ᱩ ᱦᱳᱭ ᱜᱚᱝᱠᱮ,
ᱦᱩᱸᱻ
ᱟᱫᱚ ᱜᱚᱝᱠᱮ ᱚᱱᱟ ᱚᱲᱟᱜ ᱠᱚ ᱵᱮᱱᱟᱣ ᱵᱟᱲᱟᱭ ᱥᱚᱢᱚᱭ ᱫᱚ, ᱩᱱ ᱫᱚ ᱵᱟᱯᱮ ᱵᱮᱱᱟᱣ ᱛᱮ? ᱵᱟᱯᱮ ᱚᱱᱟ ᱢᱟᱫ ᱫᱚ ᱢᱟᱫ ᱫᱚ ᱵᱟᱯᱮ ᱞᱟᱜᱟᱣ ᱛᱮ?
ᱢᱟᱜᱽ ᱠᱚᱫᱚ ᱤᱱᱟᱹᱜ ᱫᱚ ᱵᱟᱝ ᱩᱱᱟᱹᱜ ᱱᱚᱛᱮ ᱢᱟᱱᱮ ᱢᱮᱱᱟᱜ ᱫᱚ ᱢᱮᱱᱟᱜ ᱜᱮᱭᱟ ᱟᱫᱚ ᱤᱱᱟᱹᱜ ᱵᱟᱝ ᱞᱟᱜᱟᱣ ᱛᱟᱦᱮᱱᱟ ᱚᱱᱟ ᱵᱟᱡᱟᱨ ᱨᱮᱱᱟᱜ ᱧᱟᱢᱚᱜ ᱠᱟᱱᱟ ᱵᱟᱝ ᱤᱭᱟᱹ ᱢᱮᱲᱦᱮᱜᱽ ᱠᱚ ᱚᱱᱟ ᱠᱚᱠᱚ ᱵᱮᱵᱚᱦᱟᱨᱟ ᱚᱱᱠᱟ ᱫᱚ ᱤᱱᱟᱹᱜ ᱫᱚ
ᱚ ᱜᱚᱝᱠᱮ ᱟᱯᱮ ᱫᱚ ᱛᱟᱦᱚᱞᱮ ᱚᱲᱟᱜ ᱫᱩᱣᱟᱹᱨ ᱠᱚᱫᱚ ᱪᱮᱫ ᱞᱮᱠᱟ ᱞᱮᱠᱟ ᱛᱮᱯᱮ ᱵᱮᱱᱟᱣ ᱠᱟᱜᱼᱟ ᱥᱮ ᱱᱤᱝᱠᱟᱹ ᱯᱟᱠᱟ ᱚᱲᱟᱜ ᱜᱮ ᱛᱟᱯᱮᱭᱟ ᱥᱮ ᱱᱤᱝᱠᱟᱹ ᱜᱟᱥᱟ ᱚᱲᱟᱜ
ᱯᱟᱠᱟ ᱚᱲᱟᱜ ᱜᱮ ᱢᱮᱱᱟᱜᱼᱟ ᱱᱚᱰᱮ ᱫᱚ ᱯᱚᱨᱮ ᱯᱚᱨᱮ ᱯᱩᱨᱟᱹ ᱟᱹᱛᱩ ᱜᱮ ᱵᱚᱞᱮ ᱦᱮᱸ ᱦᱳᱭ,
ᱢᱟᱱᱮ ᱜᱚᱴᱟ ᱟ ᱟᱹᱛᱩ ᱜᱮ ᱢᱟᱱᱮ ᱯᱟᱠᱟ ᱚᱲᱟᱜ ᱜᱮ ᱵᱟᱝ
ᱦᱳᱭ ᱦᱳᱭ ᱯᱟᱠᱟ ᱚᱲᱟᱜ ᱜᱮ᱾
ᱚ ᱟᱫᱚ ᱜᱚᱝᱠᱮ ᱟᱯᱮ ᱚᱱᱟ ᱤᱨᱟᱹ ᱛᱟᱦᱚᱞᱮ ᱜᱚᱝᱠᱮ ᱴᱟᱠᱟ, ᱯᱚᱭᱥᱟ ᱨᱮᱱᱟᱜ ᱚᱵᱷᱟᱵᱽ ᱡᱟᱹᱱᱤᱡ ᱵᱟᱹᱱᱩᱜ ᱟᱹᱱᱤᱡ ᱚᱱᱠᱟ ᱴᱟᱠᱟ ᱠᱟᱹᱣᱰᱤ ᱠᱚᱨᱮᱱᱟᱜ
ᱱᱚᱣᱟ ᱱᱚᱰᱮ ᱤᱭᱟᱹ ᱢᱟᱱᱮ ᱤᱭᱟᱹ ᱥᱩᱨ ᱜᱮᱭᱟ ᱛᱚ ᱵᱟᱡᱟᱨ ᱦᱚᱸ ᱵᱟᱡᱟᱨ ᱫᱤᱥᱚᱢ ᱠᱟᱱᱟ ᱟᱫᱚ ᱦᱚᱭ ᱚᱸᱰᱮ ᱥᱩᱨ ᱜᱮᱭᱟ ᱠᱟᱹᱢᱤ ᱢᱮ ᱦᱳᱭ ᱥᱟᱢᱱᱮ ᱤᱭᱟᱹᱛᱮ ᱟᱫᱚ ᱢᱟᱱᱮ ᱯᱚᱨᱟᱭ ᱯᱚᱨᱟᱭ ᱦᱚᱲ ᱠᱚ ᱪᱟᱞᱟᱜ ᱛᱟᱦᱮᱱᱟ ᱟᱫᱚ ᱠᱟᱹᱢᱤ ᱚᱱᱟᱛᱮ ᱠᱟᱹᱢᱤ ᱞᱟᱹᱜᱤᱫ ᱫᱚ ᱤᱱᱟᱹᱜ ᱚᱵᱷᱟᱵᱽ ᱫᱚ ᱵᱟᱹᱱᱩᱜᱼᱟ ᱚᱱᱟ ᱤᱠᱟᱹᱛᱮ ᱵᱷᱟᱜᱤ ᱜᱮ ᱚᱲᱟᱜ ᱦᱚᱸ ᱢᱮᱱᱟᱜᱼᱟ
ᱚ ᱟᱪᱪᱷᱟ
ᱦᱚᱭ ᱦᱚᱭ
ᱚᱱᱛᱮ ᱫᱚ ᱚᱠᱼᱟ ᱠᱟᱹᱢᱤ ᱠᱚᱫᱚ ᱪᱮᱫ ᱞᱮᱠᱟ ᱦᱮᱸ ᱠᱟᱹᱢᱤ ᱠᱚ ᱫᱚ ᱚᱠᱟᱨᱮ ᱪᱟᱞᱟᱜ ᱦᱩᱭᱩᱜᱼᱟ ᱚᱱᱛᱮ ᱫᱚ?
ᱜᱚᱝᱠᱮ ᱟᱞᱮ ᱢᱟᱛᱚ ᱯᱟᱞᱮᱱ ᱱᱤᱝᱠᱟᱹ ᱚᱱᱟ ᱰᱷᱟᱹᱞᱟᱹᱭ ᱠᱟᱹᱢᱤ ᱠᱚᱜᱮᱞᱮ ᱥᱮᱱ ᱵᱟᱲᱟᱜᱼᱟ ᱱᱚᱸᱰᱮ ᱟᱞᱮ ᱥᱩᱨ ᱨᱮ ᱞᱟᱹᱴᱩ ᱵᱟᱡᱟᱨ ᱢᱮᱱᱟᱜᱼᱟ ᱡᱟᱦᱟᱸ ᱫᱚ ᱴᱟᱴᱟ ᱵᱟᱡᱟᱨ ᱵᱤᱱ ᱟᱸᱡᱚᱢ ᱵᱟᱲᱟ ᱠᱟᱫᱼᱟ? ᱴᱟᱴᱟ ᱵᱟᱡᱟᱨ ᱨᱮᱜᱮ ᱚᱱᱟ ᱠᱟᱹᱢᱤ ᱠᱚᱞᱮ ᱥᱮᱱ ᱵᱟᱲᱟᱜᱼᱟ
ᱟᱪᱪᱷᱟ ᱟᱪᱪᱷᱟ
ᱟᱫᱚ ᱚᱱᱟ ᱠᱚᱛᱮᱜ ᱜᱮ ᱡᱟᱦᱟᱸ ᱫᱤᱱᱳᱜ ᱳᱰᱳᱠ ᱤᱫᱤᱜ ᱠᱟᱱᱟ ᱟᱰᱠᱟ ᱜᱮ ᱯᱚᱭᱥᱟ ᱦᱩᱭᱩᱜ ᱟᱹᱱᱤᱡ ᱟᱨ ᱵᱟᱠᱷᱟᱱ ᱫᱚ ᱚᱱᱠᱼᱟ ᱦᱮᱸ ᱱᱤᱭᱟᱹ ᱥᱚᱵᱡᱤ ᱠᱚ ᱢᱮᱱᱟᱜᱼᱟ ᱥᱚᱢᱚ
ᱥᱚᱵᱽᱡᱤ ᱦᱳᱭ ᱥᱚᱵᱽᱡᱤ ᱠᱚᱦᱚᱸ ᱥᱚᱵᱽᱡᱤ ᱠᱚᱛᱮ ᱦᱚᱸ ᱟᱹᱰᱤ ᱩᱛᱟᱹᱨ ᱚᱱᱟ ᱵᱤᱡᱽᱱᱮᱥ ᱠᱟᱱᱟ ᱵᱷᱟᱹᱜᱤ ᱚᱱᱟ ᱦᱩᱭ ᱞᱮᱱᱠᱷᱟᱡ ᱫᱚ ᱚᱱᱟ ᱥᱤᱡᱮᱱ ᱨᱮᱫᱚ ᱟᱹᱰᱤ ᱵᱮᱥᱼᱮ ᱠᱟᱢᱟᱣ ᱦᱩᱭᱩᱜᱼᱟ ᱚᱱᱟᱛᱮ,
ᱦᱳᱭ ᱟᱫᱚ ᱜᱚᱝᱠᱮᱜ ᱦᱳᱭ ᱜᱚᱝᱠᱮ ᱟᱫᱚ ᱥᱚᱵᱽᱡᱤ ᱠᱚᱛᱮ ᱢᱟᱱᱟᱜᱼᱟ ᱴᱟᱠᱟ ᱠᱩᱰᱤ ᱴᱟᱠᱟ ᱠᱟᱹᱣᱰᱤ ᱠᱚ ᱵᱟᱝᱠᱷᱟᱱ ᱫᱚ ᱱᱷᱟᱸᱜ ᱚᱱᱟ ᱦᱚᱸ ᱦᱟᱱᱮ ᱨᱟᱱ ᱢᱟᱱ ᱠᱚ ᱵᱟᱝ ᱮᱢ ᱜᱟᱱᱚᱜᱼᱟ ᱥᱮ? ᱴᱷᱤᱠ ᱥᱚᱢᱚᱭ ᱨᱮ ᱟᱫᱚ ᱴᱤᱜ ᱥᱚᱢᱚᱭ ᱨᱮ ᱡᱩᱫᱤ ᱱᱷᱟᱸᱜ ᱵᱟᱵᱮᱱ ᱞᱟᱜᱟᱣ ᱫᱟᱲᱮᱭᱟᱜᱼᱟ ᱨᱟᱱ ᱠᱚ ᱛᱟᱦᱮᱞᱮ ᱢᱟᱛᱚ ᱚᱱᱟ ᱥᱚᱵᱽᱡᱤ ᱢᱟ ᱱᱷᱟᱸᱜ ᱵᱟᱭ ᱦᱩᱭᱩᱜᱼᱟ᱾
ᱵᱟᱭ ᱦᱩᱭᱩᱜᱼᱟ, ᱟᱨ ᱤᱭᱟᱹ ᱠᱚ ᱵᱟᱵᱮᱱ ᱮᱸ ᱥᱩᱠᱨᱤ ᱢᱮᱨᱚᱢ ᱠᱚᱦᱚᱸ ᱢᱮᱱᱟᱜ ᱠᱚᱜᱽᱼᱮᱭᱟ ᱚᱱᱟ ᱠᱚ
ᱥᱩᱠᱨᱤ ᱢᱮᱨᱚᱢ ᱠᱚᱫᱚᱜᱽᱼᱩᱜ ᱦᱮᱸ ᱜᱚᱝᱠᱮ ᱢᱮᱱᱟᱜ ᱫᱚ ᱢᱮᱱᱟᱜ ᱠᱚᱣᱟ ᱟᱫᱚ ᱩᱱ- ᱩᱱᱠᱩ ᱫᱚ ᱚᱱᱟ ᱠᱚ ᱴᱟᱠᱟ ᱚᱠᱛᱚ ᱫᱚ, ᱟᱸ ᱚᱱᱟ ᱠᱚ ᱴᱟᱠᱟ ᱠᱚᱫᱚ
ᱟᱹᱥᱩᱞ ᱞᱚᱠᱚ ᱠᱷᱟᱡ ᱩᱸᱠᱩ ᱛᱮᱦᱚᱸ ᱵᱷᱟᱜᱤ ᱯᱚᱭᱥᱟ ᱦᱩᱭᱩᱜ ᱛᱟᱦᱮᱸᱱ ᱜᱮ᱾
ᱦᱳᱭ ᱵᱷᱟᱹᱞᱤ ᱜᱮ ᱴᱟᱜᱟ ᱴᱟᱠᱟ ᱠᱟᱹᱣᱰᱤ ᱫᱚ ᱦᱩᱭᱩᱜᱼᱟ, ᱟᱫᱚ ᱜᱚᱝᱠᱮ ᱚᱱᱟ ᱴᱟᱠᱟ ᱠᱚᱫᱚ ᱫᱚᱦᱚ ᱫᱚᱦᱚ ᱵᱟᱲᱟ ᱠᱟᱜᱼᱟ ᱞᱮ ᱚᱲᱟᱜ ᱠᱚᱨᱮ ᱜᱮ ᱾
ᱦᱮᱸᱜ ᱢᱟᱱᱮ ᱚᱱᱟ ᱠᱚᱦᱚᱸ ᱢᱟᱱᱮ ᱵᱷᱟᱜᱤ ᱢᱚᱸᱡᱽ ᱛᱮᱢ ᱠᱩᱢ ᱧᱮᱞ ᱠᱚᱣᱟ ᱥᱮᱢ ᱤᱭᱟᱹ ᱛᱚ ᱵᱷᱟᱹᱜᱤ ᱦᱩᱭᱩᱜ ᱜᱮᱭᱟ, ᱛᱚ ᱩᱸᱠᱩ ᱯᱤᱪᱷᱮ ᱩᱸᱠᱩ ᱯᱤᱪᱷᱮ ᱛᱷᱚᱲᱟ ᱢᱮᱦᱱᱚᱛ ᱦᱩᱭᱩᱜᱼᱟ ᱛᱷᱚᱲᱟ,
ᱦᱳᱭ᱾
ᱦᱳᱭ ᱜᱩᱯᱤ ᱞᱟᱹᱜᱤᱜ ᱢᱤᱫ ᱦᱚᱲ ᱪᱮ ᱟᱹᱰᱤ ᱢᱮᱦᱱᱚᱛ ᱨᱮᱱᱟᱜ ᱠᱟᱹᱢᱤ ᱠᱟᱱᱟ ᱚᱱᱟ ᱜᱩᱯᱤ ᱦᱚᱸ᱾ ᱥᱟᱨᱟ ᱫᱤᱱ ᱠᱚ ᱫᱟᱹᱲᱼᱟ ᱦᱟᱱᱛᱮ ᱱᱟᱛᱮ, ᱦᱮᱪᱮ, ᱢᱟᱱᱮ ᱢᱤ- ᱢᱤᱫᱴᱟᱹᱝ ᱦᱚᱲ ᱫᱚ ᱢᱟᱱᱮ ᱚᱱᱟ ᱚᱱᱟ ᱯᱤᱪᱷᱟᱹ ᱨᱮᱜᱮ ᱛᱟᱦᱮᱸ ᱦᱩᱭᱩᱜᱼᱟ᱾
ᱦᱮᱸ ᱜᱚᱝᱠᱮ ᱢᱤᱫ ᱦᱚᱲ ᱮᱸ ᱱᱩᱠᱩ ᱠᱟᱰᱟ ᱰᱟᱺᱜᱽᱨᱤ ᱢᱟᱱᱞᱤᱹᱭᱟᱹ ᱫᱚᱦᱚ ᱟᱠᱟᱫ ᱠᱚ ᱜᱤᱭᱟᱹ ᱥᱮ ᱟᱨᱚ ᱱᱩᱠᱩ ᱤᱭᱟᱹ ᱢᱮᱨᱚᱢ ᱠᱚ ᱢᱮᱱᱟᱜ ᱠᱚᱣᱟᱭ ᱛᱟᱞᱮ, ᱢᱤᱜ ᱦᱚᱲ ᱛᱮᱢᱟ ᱵᱟᱭ ᱜᱟᱱᱚᱜ
ᱵᱟᱝ ᱵᱟᱝ, ᱩᱸᱦ
ᱛᱟᱦᱮᱞᱮ ᱚᱱᱚ ᱚᱱᱟ ᱟᱨᱚ ᱱᱮᱛᱟᱨ ᱢᱟᱛᱚ ᱚᱱᱟ ᱛᱚᱞᱟ ᱵᱟᱲᱟ ᱭᱟᱠᱟᱫᱟ ᱠᱚᱥᱮ ᱛᱟᱦᱮᱞᱮ ᱚᱱᱟ ᱠᱚᱠᱚ ᱡᱚᱢ ᱵᱟᱲᱟ ᱞᱮᱠᱷᱟᱱ ᱦᱚᱲ ᱠᱚᱦᱚᱸ ᱠᱚ ᱮᱸ ᱮᱫᱽᱨᱮᱜᱼᱟ,
ᱦᱚᱸᱭ ᱮᱫᱽᱨᱮᱜ ᱜᱮᱭᱟᱠᱚ ᱡᱚᱢ ᱵᱟᱰᱟ ᱞᱮᱠᱷᱟᱡ ᱫᱚ ᱟᱫᱚ ᱵᱟᱝ ᱧᱮᱞ ᱞᱮᱠᱚ ᱠᱷᱟᱡ ᱫᱚ ᱩᱸᱠᱩ ᱦᱚᱸ ᱩᱸᱠᱩ ᱦᱚᱸ ᱢᱮᱱᱟᱠᱚ ᱩᱸᱠᱩ ᱦᱚᱸ ᱟᱹᱰᱤ ᱢᱮᱦᱱᱚᱛ ᱛᱮ ᱚᱱᱟ ᱪᱟᱥᱵᱟᱥ ᱦᱚᱸ ᱦᱩᱭᱩᱜ ᱠᱟᱱᱟᱹᱭ ᱥᱮ
ᱜᱟᱸᱭᱟᱜ ᱜᱮ ᱮᱸᱛᱮ ᱡᱚᱢ ᱞᱮᱠᱷᱟᱡ ᱫᱚ ᱢᱟᱱᱮ ᱠᱚ ᱨᱟᱸᱜᱟᱜ ᱜᱮᱭᱟ ᱢᱤᱫ ᱜᱷᱟᱹᱲᱤ ᱞᱟᱹᱜᱤᱫ ᱢᱮᱱᱟ ᱠᱩ ᱵᱟᱝ, ᱧᱮᱞ ᱠᱚᱯᱮ ᱵᱟᱝ ᱧᱮᱞᱮᱫ ᱠᱚᱣᱟ, ᱟᱲᱟᱜ ᱜᱤᱰᱮ ᱠᱟᱠᱚ ᱠᱟᱱᱟ ᱯᱮ, ᱦᱳᱭ,
ᱦᱳᱭ ᱚᱱᱠᱟ ᱠᱚ ᱨᱟᱸᱜᱽᱼᱟᱜ, ᱦᱳᱭ ᱦᱳᱭ ᱨᱟᱸᱜᱽᱼᱟᱜ ᱟᱠᱚ
ᱦᱳᱭ ᱮᱸ,
ᱦᱩᱲᱩᱜ ᱦᱩᱲᱩ ᱠᱚᱛᱚ ᱱᱤᱭᱟᱹ ᱛᱚᱞᱟ ᱠᱚ ᱜᱚᱝᱠᱮ ᱱᱤᱭᱟᱹ ᱢᱟ ᱱᱷᱟᱸᱜ ᱵᱚᱪᱷᱚᱨ ᱨᱮᱱᱟᱜ ᱪᱟᱥ ᱛᱟᱵᱚᱱ ᱥᱮ ᱯᱟᱞᱮᱫ? ᱟᱫᱚ ᱛᱟᱦᱮᱞᱮ ᱚᱱᱟᱡᱽ ᱦᱮᱸ ᱚᱱᱟ ᱪᱤᱠᱟᱹ ᱱᱤᱭᱟᱹ ᱫᱚ ᱡᱚᱛᱚ ᱦᱚᱲ ᱜᱮ ᱠᱟᱹᱴᱤᱡ ᱠᱚᱥᱴᱚ ᱫᱷᱟᱨᱟ ᱠᱚ ᱟᱹᱭᱠᱟᱹᱣᱟ ᱦᱳᱭᱛᱳ, ᱛᱚ ᱱᱚᱥᱴᱚ ᱵᱟᱲᱟ ᱞᱮᱱᱠᱷᱟᱱ ᱥᱮ ᱠᱚ ᱡᱚᱢ ᱵᱟᱲᱟ ᱞᱮᱠᱷᱟᱡ ᱠᱚ᱾
ᱟᱹᱰᱤ ᱢᱮᱦᱱᱚᱛ ᱛᱮ ᱦᱩᱭᱩᱜᱼᱟ ᱱᱤᱭᱟᱹ ᱫᱚ ᱢᱟᱱᱮ ᱟᱵᱚᱣᱟᱜ ᱫᱚ ᱱᱤᱭᱟᱹ ᱠᱟᱱ ᱜᱮᱭᱟ ᱛᱚ ᱟᱥᱚᱞ ᱫᱚ᱾
ᱦᱳᱭ ᱦᱳᱭ ᱦᱳᱭ᱾
ᱪᱟᱥ ᱵᱟᱥ ᱦᱩᱲᱳ ᱜᱮ,
ᱦᱳᱭ ᱦᱳᱭ᱾
ᱢᱩᱥᱠᱤᱞ ᱛᱮ ᱤᱱᱟᱹᱜ ᱵᱚᱱ ᱠᱷᱟᱴᱟᱣ ᱠᱟᱛᱮᱫ ᱵᱚᱱ ᱤᱭᱟᱹᱭ ᱛᱟᱦᱮᱸᱱᱟ ᱱᱚᱣᱟ ᱜᱮ ᱟᱫᱚ ᱡᱚᱢ ᱞᱮᱠᱷᱟᱡ ᱫᱚ ᱡᱚᱛᱚ ᱦᱚᱲ ᱜᱮ ᱛᱷᱚᱲᱟᱚ ᱵᱩᱡᱷᱟᱹᱜ